ᱦᱚᱞᱳ ᱜᱳ
ᱦᱮᱸ ᱡᱚᱦᱟᱨ ᱜᱮ
ᱦᱮᱸ ᱡᱚᱦᱟᱸᱨ ᱡᱚᱦᱟᱸᱨ ᱧᱤᱫᱟᱹ ᱡᱚᱦᱟᱸᱨ ᱪᱮᱫ ᱞᱮᱠᱟ ᱵᱟ ᱱᱟᱯᱟᱭ ᱵᱟᱲᱟ ᱜᱮ ᱦᱟᱸᱜ
ᱦᱮᱸ ᱮᱠᱷᱚᱱ ᱫᱚ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ
ᱟᱪᱪᱷᱟ ᱟᱹᱞᱤᱧ ᱦᱚᱸ ᱵᱮᱥ ᱜᱤ ᱢᱮᱱᱟᱜ ᱞᱤᱧᱟᱹ ᱵᱚᱨᱛᱚᱢᱟᱱ
ᱚ ᱛᱟᱦᱚᱞᱮ ᱠᱤᱫᱩᱵ ᱠᱚᱫᱚ ᱦᱩᱭᱱᱟ
ᱥᱤᱫᱩᱵ ᱠᱚ ᱦᱩᱭᱱᱟ ᱡᱤᱨᱟᱹᱣ ᱵᱟᱲᱟ ᱦᱩᱭ ᱟᱠᱟᱱᱟ
ᱦᱩᱸ ᱟᱹᱞᱤᱧ ᱦᱚᱸ ᱱᱚᱜᱚᱭ ᱠᱤᱫᱩᱵ ᱵᱟᱲᱟ ᱠᱟᱛᱮᱫ ᱜᱮ
ᱚ ᱪᱮᱫ ᱛᱮᱠᱚ ᱵᱟᱝ ᱵᱚᱱ ᱡᱚᱢ ᱵᱟᱲᱟ ᱠᱮᱜᱼᱟ ᱦᱟᱸᱜ
ᱛᱟᱦᱞᱮ ᱞᱟᱹᱭ ᱵᱮᱱ ᱪᱮᱫ ᱱᱤᱭᱟ ᱞᱟᱹᱭ ᱵᱮᱱ ᱢᱮᱱ ᱫᱟᱞᱤᱧ ᱪᱮᱫ ᱞᱤᱭᱟᱹ ᱜᱟᱞᱢᱟᱨᱟᱣ ᱞᱮᱠᱷᱟᱡ ᱱᱟᱯᱟᱭᱚᱜ-ᱟ
ᱵᱟᱭ ᱪᱟᱹᱞᱤᱢ ᱵᱩᱡᱷᱟᱹᱣ ᱞᱮᱜ
ᱦᱮᱸ
ᱵᱟᱹᱞᱤᱧ ᱵᱩᱡᱷᱟᱹᱣ ᱞᱮᱫ
ᱪᱮᱫ ᱵᱮᱱ ᱞᱟᱹᱭ ᱠᱮᱫᱟ ᱚ ᱢᱮᱱᱫᱟᱞᱤᱧ ᱪᱮᱫ ᱱᱤᱭᱟᱹ ᱨᱚᱯᱚᱲ ᱞᱮᱱᱠᱷᱟᱱ ᱜᱟᱱᱚᱜᱼᱟ ᱪᱤ ᱱᱤᱭᱟᱹ ᱜᱟᱞᱢᱟᱨᱟᱣ ᱞᱮᱠᱷᱟᱱ ᱱᱟᱯᱟᱭᱚᱜᱼᱟ
ᱦᱳᱭ ᱢᱟ ᱨᱚᱲ ᱵᱮᱱ
ᱢᱟ ᱟᱵᱮᱱ ᱜᱮ ᱞᱟᱹᱭ ᱞᱮᱵᱤᱱ ᱪᱮᱫ ᱴᱚᱯᱤᱠ ᱱᱤᱭ ᱜᱟᱞᱢᱟᱨᱟᱣ ᱞᱮᱠᱷᱟᱡ ᱦᱩᱸ
ᱛᱚᱵᱮ ᱦᱩᱲᱩ ᱟᱯᱷᱚᱨ ᱠᱚᱫᱚ
ᱦᱩᱲᱩ ᱟᱯᱷᱚᱨ ᱠᱚᱫᱚ ᱦᱮᱸ ᱦᱩᱲᱩ ᱟᱯᱷᱚᱨ ᱠᱚᱫᱚ ᱥᱟᱹᱛ ᱦᱩᱭ ᱠᱟᱱᱟ ᱫᱟᱜ ᱜᱮ ᱵᱟᱭ ᱫᱟᱜ ᱮᱫᱟ ᱵᱟᱠᱷᱟᱡ ᱱᱤᱛ ᱛᱮ ᱨᱚᱦᱚᱭ ᱦᱩᱭ ᱠᱚᱜᱼᱟ
ᱦᱳᱭ
ᱦᱩᱸ
ᱟᱞᱮ ᱠᱚᱦᱚᱸ ᱦᱩᱲᱩ ᱟᱯᱷᱚᱨ ᱠᱚᱫᱚ ᱦᱩᱭᱱᱟ ᱦᱩᱭ ᱫᱚ ᱵᱚᱨᱛᱚᱢᱟᱱ ᱟᱨ ᱥᱮᱨᱢᱟ ᱫᱟᱜ ᱦᱚᱸ ᱡᱷᱟᱹᱲᱤ ᱵᱟᱲᱟ ᱠᱮᱫᱟ ᱛᱷᱚᱲᱟ ᱛᱷᱚᱲᱤ ᱫᱚ ᱨᱚᱦᱚᱭ ᱵᱟᱲᱟ ᱦᱩᱭᱱᱟ ᱦᱩᱭ ᱫᱚ
ᱚ ᱨᱚᱦᱚᱭ ᱠᱚᱫᱚ ᱩᱴᱷᱟᱹᱣ ᱠᱟᱱᱟ
ᱦᱳᱭ
ᱚ ᱛᱟᱦᱚᱞᱮ ᱟᱹᱰᱤ ᱪᱟᱬ ᱪᱟᱬ ᱟᱯᱮ ᱥᱮᱫ ᱫᱚ ᱟᱯᱮ ᱥᱮᱫ ᱫᱚ ᱪᱟᱸᱫᱳ ᱵᱚᱸᱜᱟᱭ ᱵᱮᱸᱜᱮᱫ ᱟᱯᱮ ᱠᱟᱱᱟ
ᱦᱳᱭ ᱪᱟᱸᱫᱳᱣᱟᱜ ᱫᱟᱭᱟ ᱫᱩᱞᱟᱹᱲ ᱛᱮ
ᱦᱩᱸ ᱟᱞᱮ ᱥᱮᱫ ᱫᱚ ᱟᱞᱮ ᱥᱮᱫ ᱫᱚ ᱚᱱᱠᱟ ᱵᱟᱭ ᱵᱮᱸᱜᱮᱫ ᱟᱞᱮ ᱠᱟᱱᱫᱚ ᱟᱯᱮ ᱥᱮᱫ ᱜᱮ ᱟᱹᱰᱤ ᱫᱟᱜ ᱫᱟᱭ
ᱟᱨ ᱤᱱᱟᱹ ᱠᱚ ᱤᱱᱟᱹ ᱠᱚ ᱫᱤᱱ ᱠᱟᱱ ᱜᱮᱭᱟ ᱛᱚ
ᱦᱮᱸ
ᱱᱤᱭᱟᱹ ᱠᱚ ᱫᱤᱱ ᱨᱮᱢᱟ
ᱚ ᱛᱟᱦᱞᱮ ᱠᱤᱪᱷᱩ ᱫᱚ ᱨᱚᱦᱚᱭ ᱦᱩᱭ ᱠᱟᱱᱟ
ᱦᱮᱸ
ᱠᱤᱪᱷᱩ ᱫᱚ ᱨᱚᱦᱚᱭ ᱦᱩᱭ ᱠᱟᱱᱟ
ᱦᱳᱭ ᱛᱷᱚᱲᱟ ᱛᱷᱩᱲᱤ
ᱚ ᱟᱨ ᱛᱟᱦᱚᱞᱮ ᱪᱮᱫ ᱦᱩᱲᱩ ᱠᱚᱯᱮ ᱨᱚᱦᱚᱭ ᱛᱟᱦᱮᱸᱱᱟ ᱪᱤᱜ ᱦᱩᱲᱩ ᱠᱚᱯᱮ ᱪᱟᱥ ᱛᱟᱦᱮᱸᱱᱟ
ᱦᱩᱲᱩ ᱫᱚ ᱨᱚᱱᱡᱤᱛ ᱜᱮ
ᱨᱚᱧᱡᱤᱛ ᱟᱨ
ᱦᱳᱭ ᱨᱚᱧᱡᱤᱛ ᱦᱮᱱᱟᱜᱼᱟ ᱟᱨ ᱟᱨᱟᱜ ᱦᱩᱲᱩ ᱢᱮᱱᱟᱜᱼᱟ ᱛᱷᱚᱲᱟ ᱜᱟᱱ ᱫᱚᱞᱟ ᱫᱚᱞᱟ ᱛᱮᱱᱟᱜ ᱫᱚ ᱨᱚᱧᱡᱤᱛ ᱞᱮ ᱨᱚᱦᱚᱭᱟ ᱟᱨ ᱚᱱᱟ ᱜᱷᱩᱴᱩ ᱜᱷᱩᱴᱩ ᱧᱚᱜ ᱥᱮᱫ ᱫᱚ ᱟᱨᱟᱜ ᱦᱳᱲᱳ ᱵᱚᱞᱮ
ᱚ
ᱛᱚᱵᱮ ᱩᱛᱩ ᱡᱤᱱᱤᱥ ᱠᱚᱫᱚ ᱪᱮᱫ ᱠᱚᱯᱮ ᱪᱟᱥ ᱵᱟᱲᱟ ᱠᱟᱫᱟ ᱟᱨ ᱱᱤᱭᱟᱹ ᱠᱚ ᱫᱤᱱ ᱨᱮ
ᱱᱟᱹᱭ ᱜᱟᱹᱽᱫᱨᱟᱹ ᱩᱛᱩ ᱠᱩ᱾
ᱦᱚᱭ ᱦᱚᱭ᱾
ᱩᱛᱩ ᱠᱚ ᱱᱚᱣᱟ ᱥᱚᱢᱟᱹᱭ ᱫᱚ ᱚᱱᱮ ᱤᱭᱟᱹ ᱠᱚᱛᱮᱞᱮ ᱪᱟᱥ ᱛᱮᱦᱮᱱᱟ ᱚᱱᱮᱼᱼ ᱵᱟᱹᱠᱤ ᱮᱴᱟᱜ ᱥᱚᱵᱽᱡᱤ ᱠᱚᱞᱮ ᱨᱚᱦᱚᱭ ᱛᱮᱦᱮᱸᱱᱟ ᱱᱚᱣᱟ ᱥᱚᱢᱚᱭ ᱫᱚ ᱚᱱᱮᱼᱼ ᱠᱷᱟᱰᱟ ᱟᱲᱟᱜ ᱠᱩ ᱚᱱᱟ ᱠᱚᱞᱮᱼᱼ ᱪᱟᱥ ᱛᱟᱦᱮᱸᱱᱟ ᱠᱷᱟᱰᱟ ᱟᱲᱟᱜ ᱠᱩᱸᱫᱽᱨᱤ ᱠᱚ ᱟᱨᱼᱼ ᱠᱚᱸᱰᱷᱦᱟ ᱠᱩ ᱮᱠᱷᱚᱱ ᱠᱤᱪᱷᱩ ᱢᱮᱱᱟᱜ ᱜᱮᱭᱟ ᱵᱷᱤᱱᱰᱤ ᱠᱩ ᱵᱚᱨᱵᱩᱴᱤ ᱠᱩ᱾ ᱦᱩᱭ ᱱᱟ ᱠᱚᱞᱮ ᱪᱟᱥ ᱵᱟᱲᱟᱭ ᱛᱟᱦᱮᱸᱱ ᱜᱮ
ᱦᱟᱸ ᱟᱞᱮ ᱠᱚᱫᱚ ᱱᱟᱦᱟᱸᱜ ᱚᱱᱮ ᱚᱱᱠᱟ ᱯᱩᱠᱷᱨᱤ ᱠᱚ ᱢᱤᱱᱟᱜ ᱛᱟᱞᱮᱭᱟ᱾ ᱤᱱᱟᱹ ᱯᱚᱨᱮ ᱦᱟᱠᱩ ᱠᱩ ᱢᱟᱡᱷᱮ ᱢᱟᱡᱷᱮᱼᱼ ᱠᱩ ᱠᱩᱞᱮ ᱡᱚᱢ ᱵᱟᱲᱟ ᱠᱚᱣᱟ ᱟᱨ ᱯᱩᱠᱷᱨᱤ ᱰᱷᱤᱯ ᱰᱷᱤᱯ ᱛᱮ ᱴᱷᱮᱸᱜᱟ ᱥᱟᱹᱨᱩ ᱠᱚᱞᱮ ᱨᱚᱦᱚᱭ ᱵᱟᱼᱼ ᱜᱮ
ᱦᱮᱸ ᱟᱫᱚ ᱱᱚᱝᱠᱟ ᱚᱲᱟᱜ ᱨᱮ ᱡᱚᱢ ᱞᱮᱠᱟ ᱜᱮᱯᱮ ᱪᱟᱥ ᱛᱟᱦᱮᱱᱟ ᱥᱮ ᱠᱤᱪᱷᱩ ᱟᱠᱷᱨᱤᱧ ᱦᱚᱸᱯᱮ ᱟᱠᱷᱨᱤᱧ ᱠᱟᱱ ᱜᱮᱭᱟ
ᱛᱟᱦᱮᱞᱮᱼᱼ ᱟᱹᱠᱷᱨᱤᱧ ᱦᱚᱸᱼᱼ ᱢᱟᱡᱷᱮ ᱥᱟᱡᱷᱮ ᱚᱱᱠᱟ ᱵᱩᱞᱩᱝ ᱥᱩᱞᱩᱝ ᱥᱚᱭᱫᱟ ᱞᱮᱠᱟ ᱫᱚ ᱵᱟᱝ ᱛᱟᱦᱮᱱ ᱜᱷᱟᱹᱲᱤᱜ ᱨᱮᱼᱼ
ᱦᱩᱸ᱾
ᱤᱫᱤ ᱢᱟ ᱡᱟᱹᱨᱩᱲ ᱜᱮᱭᱟ᱾
ᱦᱮᱸ ᱤᱫᱤ ᱫᱚ ᱦᱩᱭᱩᱜ ᱜᱮᱭᱟ ᱟᱹᱠᱷᱨᱤᱧ ᱫᱚ᱾
ᱦᱮᱸ᱾
ᱦᱩᱸ ᱟᱨ ᱟᱯᱮ ᱦᱩᱲᱩ ᱠᱚᱫᱚ ᱡᱟᱦᱟᱸ ᱪᱟᱥᱼᱼ ᱪᱤᱜ ᱵᱮᱱ ᱞᱟᱹᱭ ᱫᱟ ᱚᱱᱟ ᱫᱚ ‌ᱛᱚ ᱥᱚᱨᱱᱚ ᱤᱭᱟᱹ ᱠᱩᱫᱚ ᱵᱟᱝ ᱯᱮ ᱪᱟᱥ ᱛᱮᱦᱮᱱᱟ ᱥᱚᱨᱱᱚ ᱠᱩ ᱞᱚᱞᱼᱞᱟᱴ ᱠᱩ᱾ ᱡᱟᱦᱟᱸ ᱵᱟᱹᱭᱦᱟᱹᱲ ᱨᱮᱱᱟᱜ ᱦᱩᱲᱩ ᱫᱩᱠᱩ ᱢᱮᱛᱟᱜ ᱠᱟᱱᱟ ᱥᱚᱨᱚᱢ ᱥᱚᱨᱱᱚ ᱛᱚ᱾ ᱟᱨ ᱱᱚ ᱫᱚ ᱵᱟᱹᱫᱽ ᱨᱮᱱᱟᱜ ᱫᱚ ᱞᱚᱞᱟᱴᱼᱼ ᱠᱩ ᱚᱱᱠᱟ ᱱᱟᱜ ᱦᱩᱲᱩ ᱫᱚ ᱵᱟᱝ ᱯᱮ ᱪᱟᱥ ᱛᱮᱦᱮᱱᱟ?
ᱵᱟᱝᱟ ᱚᱱᱟ ᱠᱩᱫᱚ ᱟᱞᱮ ᱥᱮᱱ ᱵᱟᱹᱱᱩᱜ ᱜᱮᱭᱟ ᱛᱟᱦᱚᱞᱮ᱾
ᱚ ᱚᱱᱟ ᱠᱩᱫᱚ ᱵᱟᱱᱩᱜ-ᱟ ᱵᱟᱝ᱾
ᱵᱟᱝ᱾
ᱟᱜ ᱟᱨ ᱛᱟᱦᱚᱞᱮ ᱵᱟᱹᱭᱦᱟᱹᱲ ᱨᱮᱫᱚ ᱪᱤᱜ ᱚᱱᱟ ᱨᱚᱧᱡᱤᱛ ᱜᱤᱯᱮ ᱪᱟᱥ ᱛᱮᱦᱮᱱᱟ?
ᱦᱳᱭ ᱤᱱᱟᱹ ᱠᱩᱜᱤ ᱨᱚᱡᱤᱛ ᱟᱨᱟᱜ ᱦᱩᱲᱩ ᱟᱨᱼᱼ ᱱᱮᱞ ᱠᱟᱜ ᱜᱮᱭᱟ ᱵᱮᱱ ᱯᱟᱥᱮᱜ ᱴᱷᱟᱹᱠᱣᱟᱹ ᱦᱩᱲᱩ ᱠᱩ ᱢᱮᱛᱟᱜ-ᱟ᱾ ᱜᱩᱪᱩ ᱦᱩᱲᱩ ᱜᱩᱪᱩ ᱦᱩᱲᱩ᱾
ᱜᱩᱪᱩ ᱦᱩᱲᱩ ᱵᱟ ᱵᱟ᱾ ᱟᱫᱚ ᱧᱩᱛᱩᱢ ᱵᱮᱱ ᱞᱟᱹᱭ ᱞᱮᱠᱠᱷᱟᱱ ᱱᱟᱯᱟᱭ ᱠᱚᱜ-ᱟ ᱵᱩᱪ ᱠᱮᱭᱟ ᱞᱤᱧ ᱟᱫᱚ ᱜᱩᱪᱩ ᱦᱩᱲᱩ ᱢᱟᱱᱮ ᱠᱟᱴᱟᱜ ᱜᱩᱪᱩ ᱦᱩᱲᱩ ᱵᱮᱱ ᱢᱮᱱ ᱫᱟ?
ᱪᱟᱹᱠᱩᱣᱟᱹ ᱦᱩᱲᱩ ᱠᱚ ᱢᱮᱛᱟᱜ-ᱟ ᱢᱮᱱᱛᱮ, ᱪᱟᱹᱠᱩᱣᱟᱹ ᱦᱩᱲᱩ᱾
ᱚᱸ ᱵᱟᱝ ᱚᱱᱟ ᱠᱚ ᱧᱩᱛᱩᱢᱟᱱ ᱫᱚ ᱟᱞᱮ ᱥᱮᱜ ᱫᱚ ᱵᱟᱱᱩᱜ-ᱟ᱾
ᱪᱷᱟ᱾
ᱚᱱᱟ ᱠᱚ ᱦᱩᱲᱩ ᱫᱚ ᱡᱟᱦᱟᱸ ᱧᱩᱛᱩᱢ ᱵᱮᱱ ᱞᱟᱹᱭᱮᱜ ᱢᱟᱱᱮ ᱟᱨᱟᱜ ᱦᱩᱲᱩ ᱠᱩ᱾ ᱟᱫᱚ ᱦᱳᱭᱛᱳ ᱯᱟᱥᱮᱜ ᱟᱞᱮ ᱥᱮᱜ ᱫᱚ ᱡᱩᱫᱟᱹ ᱠᱩᱞᱮ ᱢᱮᱛᱟᱜ-ᱟ ᱥᱮ ᱡᱮᱢᱚᱱ ᱟᱞᱮ ᱥᱮᱜ ᱫᱚ ᱚᱱᱮᱼᱼ ᱚᱣᱢ ᱥᱚᱨᱱᱚ ᱞᱚᱞᱼᱞᱟᱴ ᱵᱩᱲᱦᱟᱱ ᱚᱱᱮ ᱚᱱᱟ ᱠᱩᱞᱮ ᱢᱮᱱ ᱛᱮᱦᱮᱱᱟ ᱛᱟᱨᱯᱚᱨᱮᱼᱼ ᱚᱱᱮ ᱡᱷᱩᱞᱩ ᱛᱟᱨᱯᱚᱨᱮ ᱥᱩᱯᱟᱨᱤ ᱥᱟᱢᱚᱞᱤ ᱚᱱᱮ ᱚᱱᱟ ᱠᱚ ᱢᱮᱱᱟᱜ-ᱟ ᱟᱞᱮ ᱥᱮᱡ ᱫᱚ᱾
ᱦᱳᱭ᱾ ᱛᱚᱵᱮ ᱜᱚᱝᱠᱮᱜ ᱛᱚᱵᱮ ᱜᱚᱝᱠᱮ ᱟᱸᱡᱚᱢ ᱵᱮᱱ᱾
ᱦᱮᱸ ᱞᱟᱹᱭ ᱵᱮᱱ᱾
ᱟ ᱛᱚᱵᱮᱛᱼᱼ ᱱᱤᱛᱚᱜ ᱚᱠᱟ ᱫᱚ ᱛᱤᱨᱤᱥ ᱡᱩᱱ ᱦᱩᱞ‌ ᱢᱟᱦᱟᱸ ᱥᱮᱴᱮᱨᱚᱜ ᱠᱟᱱ ᱛᱟᱹᱵᱩᱱᱼᱼ ᱚᱱᱟ ᱠᱩᱫᱚ ᱟᱯᱮ ᱥᱮᱜ ᱫᱚᱼ ᱪᱮᱜ ᱞᱮᱠᱟ ᱠᱩ ᱢᱟᱱᱟᱣ ᱵᱟ ᱩᱸ ᱢᱟᱱᱮ ᱦᱩᱞ ᱢᱟᱦᱟᱸ ᱟᱵᱚᱣᱟᱜ᱾ ᱫᱮᱵᱩ ᱠᱩ ᱦᱩᱞ‌ ᱫᱤᱵᱚᱥ ᱢᱟᱱᱟᱣ ᱞᱟᱹᱜᱤᱫ ᱫᱚ ᱪᱮᱜ ᱞᱮᱠᱟ, ᱜᱚᱴᱟ ᱵᱟᱲᱟ ᱠᱮᱫᱟ?
ᱦᱩᱞ ᱫᱤᱵᱚᱥ ᱫᱚ ᱢᱟᱱᱟᱣ ᱫᱚ ᱵᱷᱟᱹᱜᱤ ᱜᱮ ᱞᱮ ᱢᱟᱱᱟᱣ ᱛᱟᱦᱮ ᱱᱟ ᱦᱩᱞ ᱫᱤᱵᱚᱥ ᱨᱮ ᱫᱚ ᱮᱸ ᱦᱩᱞ ᱫᱤᱵᱚᱥ ᱨᱮ ᱱᱚᱝᱠᱟ ᱟᱞᱮ ᱚᱱᱟ ᱠᱟᱹᱢᱤ ᱦᱚᱨᱟ ᱠᱚ ᱯᱩᱨᱟᱹᱣ ᱵᱟᱲᱟ ᱠᱟᱛᱮᱫ ᱯᱩᱡᱟᱹ ᱠᱚ ᱯᱩᱨᱟᱹᱣ ᱵᱟᱲᱟ ᱠᱟᱛᱮᱫ ᱱᱚᱝᱠᱟ ᱮᱱᱮᱡ ᱥᱮᱨᱮᱧ ᱠᱚ ᱢᱮᱱᱟᱜᱼᱟ ᱮᱱᱮᱡ ᱥᱮᱨᱮᱧ ᱫᱚ ᱟᱹᱭᱩᱵ ᱧᱚᱜ ᱥᱮᱡ ᱚᱱᱟ ᱯᱩᱡᱟᱹ ᱠᱚ ᱦᱩᱭ ᱵᱟᱲᱟ ᱠᱟᱛᱮᱫ ᱫᱚ ᱤᱥᱯᱳᱨᱴ ᱦᱩᱭᱩᱜ ᱛᱟᱦᱮ ᱱᱟ ᱱᱚᱝᱠᱟ ᱡᱮᱢᱚᱱ ᱢᱟᱹᱭ ᱵᱟᱹᱵᱩ ᱛᱟᱠᱚ ᱣᱟᱜ ᱟᱞᱩ ᱫᱟᱹᱞ ᱛᱟᱯᱚᱨ ᱥᱩᱭ ᱨᱮ ᱥᱩᱛᱟᱹ ᱢᱮ ᱯᱚᱨᱦᱟ ᱠᱟᱹᱰᱷᱩᱢ ᱪᱟᱯᱟ ᱚᱱᱟ ᱦᱩᱭ ᱵᱟᱲᱟ ᱠᱟᱛᱤᱧ ᱤᱭᱟᱹ ᱢᱮᱱᱟ ᱱᱚᱝᱠᱟ ᱠᱚᱢ ᱯᱤᱴᱤ ᱥᱮᱱ ᱢᱟᱱᱟᱣ ᱫᱚ ᱵᱷᱟᱹᱜᱤ ᱜᱮ ᱞᱮ ᱢᱟᱱᱟᱣ ᱛᱟᱦᱮ ᱱᱟ ᱥᱮᱫᱤᱱ ᱫᱚ ᱵᱷᱟᱜᱤ ᱡᱚᱢ ᱡᱚᱢᱟᱴ ᱜᱮᱞᱮ ᱢᱟᱱᱟᱣ ᱛᱟᱦᱮᱱᱟ ᱟᱯᱮ ᱥᱮᱫ ᱜᱮ ᱪᱮᱫ ᱞᱮᱠᱟ ᱯᱮ ᱢᱟᱱᱟᱣᱟ
ᱟᱞᱮᱥᱮᱫ ᱦᱚᱸ ᱱᱟᱯᱟᱭ ᱜᱤ ᱦᱟᱸᱜ ᱦᱩᱸ ᱢᱟᱱᱟᱶ ᱨᱮᱭᱟᱜ ᱟᱫᱚᱼᱼ
ᱩᱸ ᱥᱮᱭ ᱫᱤᱱ ᱦᱟᱸᱜ ᱞᱮ ᱯᱩᱡᱟᱹ ᱵᱟᱲᱟ ᱠᱟᱛᱮᱜ ᱩᱱᱠᱩ ᱩᱱᱠᱩ ᱡᱟᱦᱟᱸᱭ ᱢᱩᱠᱷᱤᱭᱟᱹ ᱧᱚᱜ ᱠᱩᱼᱼ ᱩᱱᱠᱩ ᱠᱚ ᱢᱤᱜ ᱵᱟᱨᱭᱟ ᱠᱟᱛᱷᱟ ᱜᱮᱠᱚ ᱵᱷᱟᱥᱚᱱ ᱛᱟᱞᱮᱭᱟ᱾ ᱚᱱᱟ ᱩᱱᱠᱤᱱ ᱱᱤᱭᱮ ᱱᱩᱠᱤᱱ ᱥᱤᱫᱩ ᱠᱟᱹᱱᱩ ᱱᱤᱭᱮᱹ ᱢᱮᱱᱛᱮ ᱱᱩᱠᱤᱱ ᱩᱱᱠᱤᱱᱟᱜ ᱱᱤᱭᱟᱹ ᱠᱟᱹᱦᱱᱤ ᱠᱚ ᱞᱟᱹᱭ ᱛᱟᱦᱮ ᱱᱟ ᱟᱯᱮ ᱥᱮᱫ ᱜᱮ ᱪᱮᱫ ᱞᱮᱠᱟ ᱯᱮ ᱢᱟᱱᱟᱣ ᱛᱟᱦᱮᱸ ᱛᱟᱦᱮ ᱱᱟ
ᱟᱞᱮ ᱥᱮᱫ ᱦᱚᱸ ᱚᱱᱠᱟᱜ ᱜᱮ ᱟᱼᱼ
ᱟᱫᱚ ᱟᱫᱚ ᱡᱟᱦᱟ ᱱᱟᱜ ᱱᱚᱝ ᱠᱟ ᱠᱷᱮᱞᱳᱰ ᱦᱮᱯᱨᱟᱣ ᱠᱚᱯᱮ ᱦᱮᱸ
ᱢᱤᱫ ᱵᱟᱨ ᱞᱟᱹᱴᱩ ᱞᱟᱹᱴᱩ ᱠᱚ ᱟᱵᱩ ᱠᱚᱨᱮᱱ ᱟᱵᱩ ᱟᱵᱚ ᱡᱟᱹᱛ ᱨᱮᱱ ᱞᱟᱹᱴᱩ ᱞᱟᱹᱴᱩ ᱢᱤᱫ ᱵᱟᱨ ᱞᱮᱴᱩ ᱦᱚᱲ ᱢᱮᱱᱟᱜ ᱠᱚᱣᱟ ᱢᱚᱸᱡᱽ ᱢᱚᱸᱡᱽ ᱦᱚᱲ ᱢᱮᱱᱟᱜ ᱠᱚᱛᱟ ᱵᱚᱱᱟ ᱩᱱᱠᱩ ᱜᱮᱞᱮ ᱠᱷᱚᱵᱚᱨ ᱠᱚᱣᱟᱞᱮ
ᱦᱚᱸ
ᱥᱟᱸᱫᱮᱥ ᱞᱮ ᱮᱢᱟ ᱠᱚᱣᱟ ᱩᱱᱠᱩ ᱠᱚ ᱦᱤᱡᱩᱜᱼᱟ ᱟᱠᱚᱣᱟᱜ ᱢᱚᱱ ᱟᱠᱚᱣᱟᱜ ᱚᱱᱛᱚᱨ ᱵᱷᱤᱛᱤᱨ ᱨᱮᱭᱟᱜ ᱫᱟᱢ ᱨᱮᱱᱟᱜ ᱠᱟᱛᱷᱟ ᱠᱚ ᱞᱟᱹᱭ ᱥᱚᱻ ᱥᱚᱫᱚᱨᱱᱟ ᱞᱟᱹᱭ ᱥᱚᱫᱚᱨ ᱞᱮᱭᱟ ᱠᱚ ᱵᱞᱮ ᱟᱞᱮ ᱛᱟᱞᱟ ᱨᱮ ᱠᱚ ᱩᱫᱩᱜ ᱥᱚᱫᱚᱨᱟ
ᱟᱨ ᱟᱹᱭᱩᱵ ᱵᱮᱲᱟ ᱨᱮᱫᱚ ᱠᱤᱪᱷᱩ ᱠᱷᱮᱞᱳᱰ ᱦᱮᱯᱨᱟᱣ ᱠᱚᱯᱮ ᱫᱚᱦᱚᱭ ᱛᱟᱦᱮᱱᱟ ᱥᱮ ᱪᱮᱫ ᱥᱮ ᱥᱩᱫᱩ ᱯᱩᱡᱟᱹ ᱥᱩᱢᱩᱱ ᱜᱮ
ᱪᱮᱞᱮᱠᱟ
ᱢᱮᱱ ᱫᱟᱞᱤᱧ ᱡᱮᱫᱤᱱ ᱤᱭᱟᱹ ᱥᱩᱫᱩ ᱯᱩᱡᱟᱹ ᱥᱩᱢᱩᱝ ᱜᱮ ᱯᱮ ᱫᱚᱦᱚᱭ ᱛᱟᱦᱮ ᱱᱟ ᱥᱮ ᱟᱨᱚ ᱠᱷᱮᱞᱳᱰ ᱦᱼᱼ ᱦᱮᱯᱨᱟᱣ ᱠᱚ ᱛᱟᱦᱮᱱ ᱛᱟᱦᱮᱱᱟ ᱱᱚᱝᱠᱟ ᱡᱮᱢᱚᱱ ᱥᱯᱳᱨᱴ ᱠᱚ
ᱱᱚᱣᱟ ᱦᱩᱞ ᱢᱟᱦᱟ ᱨᱮ
ᱦᱮᱸ ᱦᱩᱞ ᱢᱟᱦᱟ ᱨᱮ ᱱᱚᱝᱠᱟ ᱮᱱᱮᱡ ᱥᱮᱨᱮᱧ ᱥᱮ ᱥᱩᱫᱷᱩ ᱚᱱᱟ ᱠᱚᱫᱚ ᱵᱟᱝ ᱯᱮ ᱫᱚᱦᱚᱭ ᱛᱟᱦᱮᱱᱟ
ᱵᱟᱝ ᱮᱱᱮᱡ ᱥᱮᱨᱮᱧ ᱠᱚᱫᱚ ᱚᱱᱟ ᱠᱚᱫᱚ ᱦᱟᱸᱜ ᱢᱟᱱᱮ ᱟᱵᱚᱣᱟᱜ ᱦᱩᱞ ᱢᱟᱦᱟ ᱫᱤᱱ ᱨᱮ ᱢᱟ ᱮᱱᱮᱡ ᱥᱮᱨᱮᱧ ᱛᱮ ᱢᱟ ᱚᱱᱟ ᱢᱟ ᱵᱟᱝ ᱦᱩᱭ ᱞᱮᱱ ᱜᱮᱭᱟ
ᱦᱮᱸ ᱵᱟᱝ ᱦᱩᱭ ᱞᱮᱱ ᱜᱮᱭᱟ ᱦᱮᱸ ᱦᱮᱸ
ᱟᱵᱚᱣᱟᱜ ᱥᱟᱱᱛᱟᱞ ᱥᱚᱢᱟᱡᱽ ᱨᱩᱠᱷᱤᱭᱟᱹ ᱫᱚᱦᱚᱭ ᱞᱟᱹᱜᱤᱫ ᱛᱮ ᱟᱵᱚ ᱨᱮᱱ ᱥᱤᱫᱩ ᱠᱟᱹᱱᱦᱩ ᱟᱹᱠᱤᱱᱟᱜ ᱡᱤᱣᱤ ᱠᱤᱱ ᱟᱞᱟᱭ ᱞᱮᱫ ᱛᱟᱹᱠᱤᱱᱟ ᱚᱱᱟ ᱠᱷᱟᱹᱛᱤᱨ ᱛᱮ ᱰᱤᱡᱮ ᱮᱱᱮᱡ ᱟᱨ ᱚᱸᱠᱟ ᱮᱱᱮᱡ ᱥᱮᱨᱮᱧ ᱠᱚ ᱫᱚ ᱦᱟᱸᱜ ᱵᱟᱞᱮ ᱫᱚᱦᱚᱭ ᱜᱮᱭᱟ
ᱦᱮ ᱵᱟᱵᱟ ᱚᱱᱟ ᱫᱚᱯᱮ ᱱᱟᱯᱟᱭ ᱠᱟᱫᱟ ᱯᱮ
ᱦᱳᱭ
ᱦᱮᱸ ᱛᱟᱦᱚᱞᱮ ᱟᱯᱮ ᱱᱚᱣᱟ ᱫᱚ ᱛᱤᱱᱟᱹᱜ ᱫᱤᱱ ᱠᱷᱚᱱᱚᱡ ᱯᱮ ᱢᱟᱱᱟᱣ ᱟᱹᱜᱩᱭ ᱫᱟ
ᱢᱟᱱᱟᱣ ᱫᱚ ᱟᱹᱰᱤ ᱫᱤᱱ ᱠᱷᱚᱱ ᱜᱤ
ᱦᱚᱸ
ᱥᱮᱫᱟᱭ ᱟᱵᱩᱨᱮᱱ ᱢᱟᱨᱮ ᱦᱟᱯᱲᱟᱢ ᱠᱚ ᱠᱚᱨᱚᱢ ᱜᱚᱨᱚᱢ ᱞᱟᱹᱴᱩ ᱵᱟ ᱞᱟᱹᱴᱩ ᱜᱚ ᱛᱟᱠᱚ ᱛᱟᱦᱮᱱ ᱠᱷᱚᱱ ᱢᱟᱱᱟᱣ ᱟᱜᱩ ᱦᱮᱡ ᱦᱩᱭ ᱟᱠᱟᱱᱟ ᱟᱨ ᱱᱤᱛᱚᱜ ᱦᱚᱸ ᱚᱱᱠᱟ ᱜᱮ ᱪᱟᱞᱟᱜ ᱠᱟᱱᱟ ᱟᱨ ᱡᱮᱢᱚᱱ ᱱᱚᱝᱠᱟ ᱜᱮ ᱤᱧᱟᱹᱜ ᱟᱸᱥ ᱛᱟᱦᱮᱱ ᱢᱟ ᱤᱧᱟᱹᱜ ᱟᱥ ᱞᱮᱠᱟᱛᱮ ᱡᱮᱢᱚᱱ ᱱᱚᱝᱠᱟ ᱜᱮ ᱟᱨ ᱡᱟᱭ ᱡᱩᱜᱽ ᱚᱱᱠᱟᱜᱮ ᱢᱟᱱᱟᱣ ᱤᱫᱤ ᱞᱮᱠᱷᱟᱱ ᱜᱮ ᱟᱹᱰᱤ ᱢᱚᱸᱡᱽ ᱦᱩᱭᱩᱜᱼᱟ
ᱦᱮᱸ ᱦᱮᱸ ᱚᱱᱟ ᱵᱩᱱ ᱢᱟᱱᱟᱣ ᱟᱹᱜᱩᱭᱮᱫᱟ ᱱᱚᱣᱟ ᱜᱮ ᱟᱹᱰᱤ ᱤᱭᱟᱹ ᱱᱚᱝᱠᱟ ᱜᱮ ᱡᱮᱢᱚᱱ ᱟᱨᱚ ᱵᱚᱱ ᱢᱟᱱᱟᱣ ᱟᱹᱜᱩᱭ ᱢᱟ ᱦᱮᱸ ᱟᱨ ᱟᱫᱚ ᱟᱯᱮ ᱱᱚᱣᱟ ᱟᱹᱛᱩ ᱟᱹᱛᱩ ᱯᱮ ᱢᱟᱱᱟᱣ ᱛᱟᱦᱮᱸᱱᱟ ᱥᱮ ᱪᱮᱫ ᱠᱟ ᱟᱯᱮ ᱥᱩᱨ ᱥᱩᱯᱩᱨ ᱨᱮᱱ ᱟᱹᱛᱩ ᱠᱚ ᱡᱷᱚᱛᱚ ᱦᱚᱲ ᱢᱤᱫ ᱴᱷᱮᱱ ᱯᱮ ᱢᱟᱱᱟᱣ ᱛᱮ
ᱟᱞᱮ ᱫᱚ ᱥᱩᱨ ᱥᱩᱯᱩᱨ ᱨᱮᱱ ᱚᱱᱠᱟ ᱟᱹᱛᱩ ᱟᱹᱛᱩ ᱵᱷᱟᱜᱽ ᱵᱷᱟᱜᱽ ᱫᱚ ᱵᱟᱝ ᱟᱞᱟᱜ ᱟᱞᱟᱜ ᱦᱮ ᱡᱚᱛᱚ ᱱᱚᱣᱟ ᱟᱞᱮᱭᱟᱜ ᱡᱷᱟᱹᱞᱠᱟ ᱠᱚ ᱢᱮᱱ ᱜᱮᱭᱟ ᱦᱮᱞᱮᱠᱟ ᱟᱞᱮᱭᱟᱜ ᱮᱞᱮᱠᱟ ᱨᱮ ᱢᱤᱫ ᱢᱤᱫᱴᱮᱱ ᱡᱟᱭᱜᱟ ᱨᱮ ᱡᱚᱛᱚ ᱦᱚᱲ ᱢᱤᱞᱟᱹᱣ ᱠᱟᱛᱮᱜ ᱞᱮ ᱢᱟᱱᱟᱣᱟ ᱟᱹᱛᱩ ᱟᱹᱛᱩ ᱢᱤᱨᱟᱹᱞ ᱟᱹᱛᱩ ᱟᱹᱛᱩ ᱟᱯᱟᱱ ᱟᱹᱯᱤᱱ ᱢᱟᱱᱟᱣ ᱞᱮᱠᱷᱟᱱ ᱢᱟ ᱢᱚᱸᱡᱽ ᱵᱟᱝ ᱦᱩᱭᱩᱜᱼᱟ᱾
ᱫᱚ ᱢᱚᱸᱡᱽ ᱵᱟᱝ ᱦᱩᱭᱩᱜᱼᱟ ᱦᱮᱸ ᱚᱱᱟ ᱫᱚ ᱢᱚᱸᱡᱽ ᱵᱟᱝ ᱦᱩᱭᱩᱜᱼᱟ ᱱᱚᱝᱠᱟ ᱡᱳᱴ ᱠᱟᱛᱮᱫ ᱢᱟᱱᱟᱣ ᱜᱮ
ᱦᱳᱭ ᱡᱩᱢᱤᱫ ᱡᱩᱢᱤᱫ ᱠᱟᱛᱮ ᱢᱟᱱᱟᱣ ᱜᱮ ᱱᱟᱯᱟᱭᱚᱜᱼᱟ᱾
ᱢᱟᱱᱟᱣ ᱜᱮ ᱱᱟᱯᱟᱭᱟ ᱡᱮᱠᱳᱱᱳ ᱤᱭᱟᱹ ᱡᱮᱢᱚᱱ ᱟᱵᱚ ᱦᱚᱸ ᱟᱵᱚ ᱥᱟᱱᱛᱟᱲ ᱥᱚᱢᱟᱡ ᱨᱮ ᱡᱮ ᱛᱤᱱᱟᱹᱜ ᱡᱩᱢᱤᱫ ᱨᱮᱵᱚᱱ ᱛᱟᱦᱮᱱᱟ ᱩᱱᱟᱹᱜ ᱵᱷᱟᱜᱤ ᱡᱩᱢᱤᱫ ᱨᱮᱵᱚᱱ ᱛᱟᱦᱮᱱ ᱠᱷᱟᱡ ᱡᱩᱢᱤᱫ ᱵᱚᱱ ᱛᱟᱦᱮᱱ ᱠᱷᱟᱱ ᱵᱟᱹᱠᱤ ᱮᱴᱟᱜ ᱪᱷᱟᱛᱤᱠ ᱦᱚᱲ ᱠᱚᱦᱚᱸ ᱠᱚ ᱵᱚᱛᱚᱨ ᱧᱚᱜᱚᱜᱼᱟ ᱱᱩᱠᱩ ᱫᱤᱠᱩ ᱠᱩ ᱤᱭᱟᱹ ᱠᱚ ᱢᱮᱱ ᱠᱚ ᱱᱩᱠᱩᱣᱟᱜ ᱡᱩᱢᱤᱫ ᱵᱷᱟᱹᱜᱤ ᱢᱮᱱᱟᱜ ᱛᱟᱠᱚᱣᱟ ᱱᱩᱠᱩ ᱥᱟᱛᱮ ᱫᱚ ᱵᱟᱝᱵᱚᱱ ᱛᱟᱯᱟᱢ ᱠᱚ ᱠᱟᱯᱷᱟᱹᱨᱤᱜᱼᱟ ᱟᱨ ᱟᱵᱩᱜᱮ ᱡᱩᱢᱤᱫ ᱡᱩᱫᱤ ᱵᱟᱝᱵᱚ ᱛᱟᱦᱮᱱᱟ ᱛᱟᱦᱮᱞᱮ ᱩᱱᱠᱩ ᱫᱤᱠᱩ ᱦᱚᱯᱚᱱ ᱠᱚ ᱟᱵᱚ ᱪᱮᱛᱟᱱ ᱨᱮ ᱵᱮᱥᱤ ᱠᱚ ᱟ ᱟᱠᱨᱚᱢᱚᱱ
ᱦᱳᱭ ᱥᱮᱫᱟᱭ ᱨᱮ ᱟᱵᱚᱨᱮᱱ ᱥᱤᱫᱩ ᱠᱟᱹᱱᱩ ᱵᱤᱨ ᱥᱤᱫᱩ ᱠᱟᱹᱱᱩ ᱩᱱᱠᱤᱱ ᱚᱠᱟᱞᱮᱠᱟᱠᱤᱱ ᱡᱩᱢᱤᱫ ᱞᱮᱵᱚᱱᱟ ᱚᱱᱠᱟᱜᱮ ᱡᱩᱢᱤᱫ ᱜᱮ ᱛᱟᱦᱮᱱ ᱡᱟᱹᱨᱩᱲ ᱛᱟᱵᱚᱱᱟ ᱟᱨᱠᱤ
ᱦᱮᱸ ᱡᱩᱢᱤᱫ ᱜᱮ ᱛᱟᱦᱮᱱ ᱞᱟᱹᱠᱛᱤ ᱠᱟᱱᱟ ᱟᱵᱚᱣᱟᱜ ᱫᱚ ᱩᱱᱠᱤᱱ ᱦᱚᱛᱮᱡ ᱛᱮ ᱟᱵᱚ ᱮᱠᱷᱚᱱ ᱩᱱᱠᱤᱱ ᱠᱤᱱ ᱞᱟᱹᱲᱦᱟᱹᱭ ᱞᱮᱱᱛᱮ ᱦᱮᱸ ᱩᱱᱠᱤᱱ ᱟᱵᱚ ᱦᱚᱛᱮᱡ ᱛᱮ ᱡᱤᱣᱤᱠᱤᱱ ᱮᱢ ᱟᱠᱟᱫᱟ᱾
ᱦᱳᱭ ᱡᱩᱢᱤᱫ ᱢᱤᱫ ᱡᱩᱢᱤᱫ ᱵᱟᱝ ᱛᱟᱦᱮᱸ ᱞᱮᱱ ᱠᱷᱟᱱ ᱦᱚᱸ ᱢᱤᱫᱴᱮᱱ ᱥᱚᱢᱟᱡᱽ ᱨᱮᱭᱟᱜ ᱟᱵᱩᱣᱟᱜ ᱯᱟᱴᱟᱜ ᱠᱚ ᱤᱫᱟᱹᱨ ᱠᱟᱱ ᱚᱱᱟ ᱦᱚᱸ ᱢᱟᱱᱮ ᱡᱩᱤᱫ ᱛᱟᱦᱮᱸ ᱞᱮᱱ ᱠᱷᱟᱡ ᱩᱥᱟᱹᱨᱟ ᱥᱟᱠᱥᱮᱥᱚᱜ ᱛᱟᱵᱚᱱᱟ ᱟᱨᱠᱤ
ᱦᱩᱸ ᱦᱮᱸ ᱟᱯᱮ ᱱᱚᱣᱟ ᱤᱭᱟᱹ ᱨᱮ ᱰᱤᱡᱮ ᱠᱚᱫᱚ ᱵᱟᱝ ᱵᱟᱡᱟᱣ ᱛᱟᱦᱮᱱᱟ ᱛᱚ ᱰᱤᱡᱮ ᱫᱚ ᱵᱟᱡᱟᱣ ᱦᱚᱸ ᱵᱟᱝ ᱠᱟᱱᱟ ᱞᱟᱹᱠᱛᱤ᱾
ᱦᱳᱭ ᱰᱤᱡᱮ ᱵᱟᱡᱟᱣ ᱚᱱᱟ ᱫᱚ ᱜᱟᱞᱟᱹᱛ ᱜᱮᱭᱟ
ᱦᱮᱸ
ᱚᱱᱟ ᱫᱚ ᱵᱟᱝ ᱛᱮ ᱜᱮᱞᱤᱧ ᱢᱮᱛᱟ ᱟᱹᱞᱤᱧ ᱫᱚ
ᱦᱮᱸ
ᱫᱚ ᱩᱱᱠᱤᱱ ᱫᱚ ᱟᱵᱩᱣᱟᱜ ᱦᱩᱞ ᱮᱛᱚᱦᱚᱵ ᱥᱩᱢᱟᱹᱭ᱾ ᱩᱱᱤᱠᱤᱱ ᱠᱤᱱ ᱮᱦᱚᱵ ᱞᱮᱫ ᱤᱱ ᱥᱚᱢᱚᱭ ᱫᱚ ᱰᱤᱡᱮ ᱟᱹᱱᱤᱡ ᱟᱛ ᱫᱚ ᱵᱟᱟᱹᱠᱤᱱ ᱮᱦᱚᱵ ᱞᱮᱫᱟᱛᱚ᱾
ᱦᱮᱸ᱾
ᱚᱱᱟ ᱠᱷᱟᱹᱛᱤᱨ ᱛᱮ ᱟᱞᱮ ᱠᱚᱫᱚ ᱟᱞᱮᱥᱮᱫ ᱫᱚ ᱵᱟᱞᱮ ᱦᱩᱭᱪᱚ ᱜᱮᱭᱟ ᱢᱟᱱᱮ᱾
ᱦᱮᱸ ᱦᱮᱸ ᱚᱱᱟᱜᱮ ᱱᱟᱯᱟᱭ ᱟᱞᱮ ᱥᱮᱫ ᱫᱚᱹᱹᱹ ᱟᱞᱮ ᱥᱮᱫ ᱦᱚᱸ ᱰᱤᱡᱮ ᱫᱚ ᱵᱟᱝᱞᱮ ᱤᱭᱟᱹᱭ ᱛᱟᱦᱮᱸᱱᱟ ᱦᱮᱸ᱾
ᱯᱷᱩᱴᱜᱟᱹ ᱯᱷᱩᱴᱵᱚᱞ ᱠᱷᱮᱞᱟ ᱦᱚᱸ ᱵᱷᱟᱮ ᱦᱩᱭᱩᱜ
ᱠᱚᱦ ᱠᱚ ᱫᱚᱦᱚᱭᱟ ᱮᱠᱴᱩ ᱟᱫᱚᱢ ᱴᱷᱮᱱ ᱚᱱᱠᱟ ᱤᱭᱟᱹ ᱠᱚᱦᱚᱸ ᱠᱚ ᱫᱚᱦᱚᱭᱮᱫᱟ᱾ ᱚᱨᱠᱮᱥᱴᱟᱨ ᱠᱚ ᱚᱱᱟ ᱠᱚᱫᱚ ᱤᱭᱟᱹ ᱫᱚ ᱱᱤᱭᱚᱢ ᱫᱚ ᱵᱟᱝ ᱠᱟᱱᱟ᱾ ᱦᱩᱞ ᱫᱤᱵᱚᱥ ᱨᱮᱫᱚ ᱧᱮᱞᱚᱜ ᱠᱟᱱᱟ ᱚᱱᱮ ᱡᱟᱭᱜᱟ ᱨᱮ ᱚᱨᱠᱮᱥᱴᱟᱨ ᱠᱚ ᱫᱚᱦᱚᱭᱮᱫᱟᱠᱩ᱾